ᱦᱮᱞᱳ ᱦᱮᱸ ᱡᱚᱦᱟᱨ ᱜᱮ ᱪᱮᱫ ᱞᱮᱠᱟ ᱢᱮᱱᱟᱜ ᱵᱮᱱᱟ ᱱᱟᱯᱟᱭ ᱜᱮᱛᱚ ᱦᱮᱸ ᱥᱟᱹᱜᱩᱱ ᱥᱛᱟᱜ ᱜᱮ ᱟᱹᱞᱤᱧ ᱦᱚᱸ ᱱᱟᱯᱟᱭ ᱜᱮ ᱦᱮᱱᱟᱜ ᱞᱤᱧᱟᱹ
ᱚ ᱟᱫᱚ ᱡᱚᱢ ᱵᱟᱲᱟ ᱠᱚᱜ ᱦᱩᱭᱱᱟ ᱥᱮ ᱟᱹᱣᱨᱤ
ᱡᱚᱢ ᱵᱟᱲᱟ ᱠᱚᱫᱚ ᱦᱩᱭᱱᱟ ᱟᱞᱮ ᱫᱚ ᱟᱯᱮ ᱠᱚ ᱜᱮᱼᱼ
ᱚ ᱦᱮᱸ ᱟᱞᱮ ᱠᱚᱦᱚᱸ ᱡᱚᱢ ᱵᱟᱲᱟ ᱠᱚ ᱱᱟᱜ ᱠᱟᱹᱢᱤ ᱠᱚᱫᱚ ᱦᱩᱭ ᱟᱠᱟᱱᱟ
ᱫᱤᱭᱮ ᱛᱟᱦᱚᱞᱮ ᱛᱤᱦᱮᱧ ᱫᱚ ᱪᱮᱫ ᱩᱛᱩ ᱦᱩᱭ ᱞᱮᱱᱟ
ᱛᱮᱦᱮᱧ ᱫᱚᱼᱼ
ᱪᱮᱫ ᱵᱤᱱ ᱩᱛᱩ ᱞᱮᱫᱟ
ᱚᱻ ᱩᱛᱩ ᱫᱚ ᱦᱟᱸᱜ ᱟᱹᱞᱤᱧ ᱫᱚ ᱵᱟᱝ ᱞᱤᱧ ᱩᱛᱩ ᱠᱟᱫᱟ ᱚᱲᱟᱜ ᱨᱮ ᱢᱟ ᱢᱮᱱᱟᱭᱟ ᱢᱟᱜ ᱜᱮ ᱩᱛᱩ ᱞᱮᱫ ᱛᱟᱦᱮᱸᱫ ᱥᱚᱵᱡᱤ ᱠᱚᱠᱚ ᱦᱮᱡ ᱞᱮᱱ ᱠᱷᱟᱱ
ᱟᱪᱪᱷᱟ ᱛᱟᱦᱚᱞᱮ ᱱᱮᱛᱟᱨ ᱫᱚ ᱡᱮᱢᱚᱱᱮ ᱫᱟᱜ ᱮᱫᱟᱭ ᱫᱟᱜ ᱫᱤᱱ ᱨᱮ ᱫᱚᱼᱼ ᱪᱮᱫ ᱞᱮᱠᱟ ᱯᱮ ᱩᱛᱩᱭ ᱮᱫᱟ ᱪᱮᱫ ᱠᱚᱯᱮ ᱩᱛᱩᱭ ᱮᱫᱟ
ᱟᱞᱮ ᱱᱚᱣᱟ ᱫᱷᱟᱨᱮ ᱫᱚ ᱱᱟᱜ ᱰᱟᱹᱦᱤ ᱜᱷᱩᱴᱩ ᱮᱞᱟᱠᱟ ᱰᱟᱹᱦᱤ ᱜᱷᱩᱴᱩ ᱫᱚ ᱦᱟᱸᱜ ᱱᱚᱣᱟ ᱫᱷᱟᱨᱮ ᱫᱚ ᱱᱟᱜᱼᱼ ᱤᱭᱟᱹᱞᱟ ᱫᱟᱜ ᱫᱤᱱ ᱨᱮᱦᱚᱸ ᱚᱱᱠᱟ ᱦᱟᱹᱠᱩ ᱴᱟᱹᱠᱩ ᱫᱚ ᱦᱟᱸᱜ ᱚᱱᱠᱟ ᱵᱟᱝ ᱧᱟᱢᱚᱜᱼᱟ ᱡᱟᱦᱟᱸᱼᱼ ᱯᱩᱠᱷᱨᱤ ᱨᱮᱭᱟᱜ ᱦᱟᱹᱠᱩ ᱠᱚ ᱜᱮ ᱫᱟᱜ ᱫᱤᱱ ᱛᱟᱢ ᱟᱨᱤᱡᱟᱹ ᱫᱤᱱ ᱛᱟᱢ ᱟᱨ ᱮᱢᱱᱤ ᱵᱷᱮᱡᱽ ᱛᱮᱦᱚᱸ ᱥᱚᱵᱡᱤ ᱥᱚᱵᱡᱤ ᱚᱱᱟ ᱠᱚ ᱟᱛᱮ ᱜᱮ ᱡᱚᱢ ᱵᱟᱲᱟ ᱫᱚ ᱦᱩᱭᱩᱜ ᱜᱮᱭᱟ ᱥᱚᱵ ᱫᱤᱱ ᱜᱮ ᱟᱨ ᱡᱚᱠᱷᱚᱱ ᱟᱨ ᱵᱟᱝ ᱠᱷᱟᱱ ᱫᱚ ᱦᱟᱹᱠᱩ ᱫᱚ ᱦᱟᱸᱜ ᱵᱟᱡᱟᱨ ᱠᱷᱚᱱᱟᱜ ᱠᱤᱨᱤᱧ ᱠᱟᱛᱮᱫ ᱜᱮ ᱡᱚᱢ ᱫᱚ
ᱟᱪᱪᱷᱟ ᱛᱟᱞᱦᱮ ᱟᱹᱵᱤᱱ ᱡᱩᱫᱤ ᱦᱟᱹᱠᱩ ᱡᱩᱫᱤ ᱵᱮᱱ ᱩᱛᱩ ᱠᱚ ᱠᱷᱟᱱ ᱫᱚ ᱪᱮᱫᱠᱟ ᱵᱤᱱ ᱩᱛᱩᱭ ᱜᱮᱭᱟ ᱦᱮᱞᱳ
ᱦᱮᱞᱳ
ᱦᱮᱸ ᱢᱮᱱ ᱫᱟᱞᱤᱧ ᱦᱟᱹᱠᱩ ᱠᱚ ᱪᱮᱫᱠᱟ ᱵᱮᱱ ᱩᱛᱩ ᱠᱚ ᱜᱮᱭᱟ
ᱦᱟᱹᱠᱩ ᱠᱚ ᱫᱚ ᱱᱟᱸᱜ ᱩᱛᱩ ᱫᱚ ᱱᱟᱦᱟᱜ ᱚᱠᱟ ᱞᱮᱠᱟ ᱦᱟᱹᱠᱩ ᱫᱚᱼᱼ ᱡᱮ ᱡᱟᱨ ᱴᱚᱴᱷᱟ ᱞᱮᱠᱟ ᱛᱮᱫᱚ ᱡᱮ ᱡᱟᱨ ᱚᱠᱚᱭ ᱚᱠᱟ ᱞᱮᱠᱟ ᱡᱚᱢ ᱠᱚ ᱠᱩᱥᱤᱭᱟᱜ ᱜᱮᱭᱟ ᱚᱱᱠᱟ ᱩᱛᱩ ᱦᱟᱹᱠᱩ ᱩᱛᱩ ᱨᱮᱭᱟᱜ ᱦᱚᱸ ᱟᱹᱰᱤ ᱟᱢᱫᱟ ᱯᱚᱫᱽᱫᱷᱚᱛᱤ
ᱯᱚᱫᱷᱚᱛᱛᱤ ᱢᱮᱱᱟᱜ ᱟᱠᱟᱫ ᱜᱮᱭᱟ ᱠᱤᱪᱷᱩ ᱦᱚᱲ ᱫᱚ ᱱᱟᱦᱟᱜ
ᱡᱷᱟᱞ ᱡᱷᱟᱞ ᱱᱩᱠᱩ ᱢᱟᱱᱮ ᱛᱤᱞ ᱡᱷᱟᱞ ᱠᱚᱣᱟ ᱠᱚ ᱟᱵᱟᱨ ᱠᱤᱪᱷᱩ ᱫᱚᱼᱼ ᱡᱷᱳᱞ ᱠᱚᱣᱟ ᱠᱚ ᱟᱵᱟᱨ
ᱮᱠᱪᱩᱭᱮᱞᱤ ᱚᱱᱟ ᱩᱛᱩ ᱦᱟᱹᱠᱩ ᱩᱛᱩ ᱚᱱᱟ ᱠᱚᱫᱚ ᱱᱟᱜ ᱩᱱᱟᱹᱜ ᱜᱮᱭᱟᱱ ᱫᱷᱟᱨᱚᱱᱟ ᱫᱚ ᱵᱟᱹᱱᱩᱜ ᱟᱠᱟᱫ ᱜᱮᱭᱟ ᱢᱮᱱ ᱠᱷᱟᱱ ᱠᱳᱱᱳ ᱚᱯᱮᱥᱚᱱ ᱠᱚᱨᱮ ᱠᱤᱢᱵᱟ ᱡᱟᱦᱟᱱᱟᱜ ᱜᱟᱛᱮ ᱠᱚ ᱡᱚᱴᱟᱣ ᱞᱮᱱ ᱠᱷᱟᱱ ᱛᱚᱠᱷᱚᱱ ᱜᱮ ᱩᱛᱩ ᱵᱟᱲᱟ ᱠᱚᱫᱚ ᱦᱩᱭᱩᱜ ᱜᱮᱭᱟ
ᱟᱪᱪᱷᱟ
ᱟᱨ ᱟᱹᱞᱤᱧ ᱡᱟᱦᱟᱸ ᱩᱛᱩ ᱠᱚᱫᱚ ᱦᱟᱸᱜ ᱵᱟᱲᱟᱭ ᱜᱮᱭᱟ ᱞᱤᱧ ᱡᱷᱚᱛᱚ ᱚᱱᱟ ᱩᱛᱩ ᱨᱮᱭᱟᱜ ᱯᱚᱫᱫᱷᱚᱛᱤ ᱠᱩᱞᱤ ᱞᱟᱹᱭᱟ ᱥᱮ ᱚᱠᱟ ᱞᱮᱠᱟ ᱠᱚ ᱩᱛᱩᱭᱟ?
ᱡᱮᱢᱚᱱ ᱟᱵᱚ ᱡᱩᱫᱤ ᱟᱲᱟᱜ ᱵᱚᱱ ᱵᱷᱟᱡᱟᱭ ᱠᱷᱟᱱ
ᱦᱳᱭ᱾
ᱛᱟᱦᱚᱞᱮ ᱯᱩᱭᱞᱳ ᱨᱮᱫᱚ ᱥᱩᱱᱩᱢ ᱵᱚᱱ ᱫᱳᱞᱟᱵᱚᱱ᱾
ᱟᱪᱪᱷᱟ ᱟᱪᱪᱷᱟ ᱚᱱᱠᱟ ᱦᱟᱹᱨᱤᱡ ᱞᱟᱹᱭ ᱦᱩᱭᱩᱜᱼᱟ?
ᱦᱮᱸ ᱚᱱᱠᱟ ᱞᱟᱹᱭ ᱵᱤᱱ᱾
ᱟᱪᱪᱷᱟ ᱪᱷᱟ᱾ ᱴᱷᱤᱠᱜᱮ ᱴᱷᱤᱠᱜᱮ ᱟᱫᱚ ᱱᱟᱸᱜ ᱦᱟᱹᱠᱩ ᱩᱛᱩ ᱫᱚ ᱯᱳᱭᱞᱟᱹ ᱪᱮᱫᱟᱜ ᱦᱟᱠ ᱠᱩᱴᱟᱜ ᱵᱷᱟᱹᱡᱤ ᱦᱩᱭᱱᱟ ᱯᱳᱭᱞᱳ ᱦᱟᱹᱠᱩ ᱵᱷᱟᱹᱡᱤ ᱢᱟᱲᱟᱝ ᱨᱮ ᱦᱟᱹᱠᱩ ᱜᱮᱫ ᱦᱩᱭᱩᱜᱼᱟ᱾ ᱥᱩᱱᱩᱢ ᱮᱢ ᱥᱩᱱᱩᱢ ᱞᱫᱤᱧᱤᱧ ᱵᱩᱞᱩᱝ ᱠᱚ ᱮᱢ ᱦᱩᱭᱩᱜᱼᱟ, ᱥᱟᱥᱟᱝ ᱠᱚ ᱮᱢ ᱦᱩᱭᱩᱜᱼᱟ ᱢᱟᱠᱷᱟᱣ ᱦᱩᱭᱩᱜᱼᱟ, ᱚᱱᱟ ᱫᱟᱜ ᱫᱤᱱ ᱥᱮᱸᱜᱮᱞ ᱫᱷᱚᱨᱟᱣ ᱛᱮ ᱠᱚᱲᱟ ᱞᱚᱞᱚ ᱦᱩᱭᱩᱜᱼᱟ ᱥᱩᱱᱩᱢ ᱫᱩᱞ ᱦᱩᱭᱩᱜᱼᱟ ᱥᱩᱱᱩᱢ ᱞᱚᱞᱚᱜᱼᱟ ᱫᱮᱱ ᱦᱟᱹᱠᱩ ᱵᱷᱟᱹᱡᱤᱜᱼᱟ᱾
ᱦᱟᱹᱠᱩ ᱵᱷᱟᱹᱡᱤ ᱯᱚᱨᱮ
ᱡᱤ ᱯᱚᱨᱮ
ᱦᱟᱹᱠᱩ ᱵᱷᱟᱹᱡᱤ ᱠᱚᱢᱯᱞᱤᱴ ᱨᱮᱱᱟᱜ ᱫᱮᱱ ᱟᱫᱚ
ᱢᱚᱥᱞᱟ ᱵᱮᱱᱟᱣ ᱦᱩᱭᱩᱜᱼᱟ ᱱᱤᱛ, ᱟᱪᱪᱷᱟ᱾
ᱢᱚᱥᱞᱟ ᱵᱮᱱᱟᱣ ᱠᱟᱛᱮ ᱢᱚᱥᱞᱟ ᱨᱮᱫᱚ ᱱᱟᱦᱟᱸᱜ ᱯᱮᱸᱭᱟᱡ ᱠᱚ ᱞᱟᱜᱟᱜ ᱠᱟᱱᱟ ᱯᱮᱸᱭᱟᱡᱽ ᱠᱚ ᱟᱫᱟ ᱠᱚ ᱨᱚᱥᱩᱱ ᱠᱚ ᱛᱮᱡᱽᱯᱟᱛᱟ ᱠᱚ ᱟᱨ ᱚᱱᱟ ᱠᱚ ᱡᱟᱦᱟᱸ ᱠᱚ ᱢᱮᱱᱟᱜᱼᱟ, ᱥᱚᱢᱯᱩᱨᱱᱚ ᱡᱤᱞ ᱨᱮᱭᱟᱜ ᱡᱟᱦᱟᱸᱮ ᱞᱮᱠᱟ ᱢᱚᱥ ᱥᱟᱞᱟ ᱵᱮᱱᱟᱜ ᱜᱮᱭᱟ ᱠᱚᱥᱟᱣ ᱦᱩᱭᱩᱜᱼᱟ ᱥᱮᱢ ᱚᱱᱠᱟ ᱠᱚᱥᱟᱣ ᱦᱩᱭᱱᱟ, ᱟᱨ ᱟᱞᱩ ᱢᱮᱥᱟᱣᱟᱜ ᱠᱷᱟᱱ ᱦᱟᱹᱠᱩ ᱥᱟᱶᱛᱮ ᱟᱞᱩ ᱦᱚᱸ ᱵᱷᱟᱹᱡᱤ ᱦᱩᱭᱩᱜᱼᱟ᱾ ᱚᱱᱟ ᱦᱟᱹᱠᱩ ᱵᱷᱟᱡᱤ ᱯᱚᱨᱮ
ᱟᱪᱪᱷᱟ᱾
ᱟᱨ
ᱟᱨ
ᱚᱱᱟ ᱠᱚᱫᱚ ᱟᱹᱵᱤᱱ ᱞᱟᱹᱭ ᱵᱤᱱ ᱥᱮ ᱟᱹᱵᱤᱱ ᱵᱷᱟᱹᱜᱤ ᱵᱤᱱ ᱞᱟᱹᱭ ᱫᱟᱲᱮᱭᱟᱜᱼᱟ ᱛᱟᱨ ᱥᱮᱫ ᱟᱹᱞᱤᱧ ᱞᱟᱹᱭᱫᱟ᱾
ᱟᱪᱪᱷᱟ ᱟᱹᱞᱤᱧ?
ᱦᱮᱸ᱾
ᱟᱪᱪᱷᱟ ᱟᱵᱩ ᱫᱚ ᱟᱲᱟᱜ ᱵᱚᱱ ᱵᱷᱟᱡᱟ ᱞᱮᱠᱷᱟᱱ ᱫᱚ ᱥᱩᱱᱩᱢ ᱵᱚᱱ ᱞᱟᱜᱟ ᱟᱵᱚᱱ,
ᱦᱳᱭ᱾
ᱛᱟᱨ ᱯᱚᱨᱮ ᱤᱱᱟᱹ ᱛᱟᱭᱚᱢ ᱫᱚ ᱟᱵᱚ ᱫᱚ ᱨᱚᱦᱚᱲ ᱢᱟᱹᱨᱤᱪ ᱵᱚᱱ ᱞᱟᱜᱟᱣᱟ᱾
ᱦᱳᱭ᱾
ᱨᱚᱦᱚᱲ ᱢᱟᱹᱨᱤᱪ ᱞᱟᱜᱟᱣ ᱛᱟᱭᱚᱢ ᱫᱚ ᱨᱚᱥᱩᱱ ᱵᱚᱱ ᱞᱟᱜᱟᱣᱟ᱾
ᱦᱳᱭ᱾
ᱨᱟᱹᱥᱩᱱ ᱞᱟᱜᱟᱣ ᱠᱟᱛᱮᱫ ᱚᱱᱟ ᱛᱷᱚᱲᱟ ᱞᱚᱞᱚᱜᱼᱟ᱾ ᱤᱱᱟᱹ ᱛᱟᱭᱚᱢ ᱵᱟᱫ ᱨᱮ ᱟᱵᱚ ᱫᱚ ᱟᱲᱟᱜ ᱵᱚᱱ ᱠᱷᱟᱸᱡᱚᱭᱟᱵᱚᱱ᱾ ᱛᱟᱨᱯᱚᱨᱮ ᱤᱱᱟᱹ ᱜᱷᱟᱱᱴᱟ ᱵᱟᱲᱟ ᱠᱟᱛᱮ ᱤᱱᱟᱹ ᱵᱟᱫ ᱨᱮ ᱵᱩᱞᱩᱝ ᱵᱚᱱ ᱞᱟᱜᱟᱣᱟ, ᱵᱩᱞᱩᱝ ᱞᱟᱜᱟᱣ ᱠᱟᱛᱮ ᱛᱷᱚᱲᱟ ᱯᱚᱴᱚᱢ ᱠᱟᱜᱼᱟ ᱵᱚᱱ ᱡᱟᱛᱮ ᱞᱟᱹᱵᱤᱫᱚᱜ ᱢᱟ᱾ ᱟᱲᱟᱜ ᱟᱲᱟᱜ ᱵᱷᱟᱹᱡᱤ ᱨᱮᱫᱚ ᱥᱮ ᱟᱨ ᱫᱟᱜ ᱫᱚ ᱵᱟᱝᱵᱚᱱ ᱫᱩᱞᱟ᱾ ᱤᱱᱟᱹ ᱡᱮᱴᱟ ᱵᱷᱟᱯᱟᱜᱼᱟ ᱚᱱᱮ ᱡᱮᱴᱟ ᱚᱱᱟᱛᱮᱜᱮ ᱚᱱᱟᱫᱚ ᱤᱥᱤᱱᱚᱜᱼᱟ᱾
ᱦᱳᱭ᱾
ᱦᱳᱭ᱾ ᱤᱱᱠᱟ ᱠᱟᱛᱮᱫ ᱜᱮ ᱛᱟᱯᱚᱨᱮ ᱟᱲᱟᱜ ᱵᱷᱟᱡᱟ ᱫᱚ ᱦᱩᱭᱮᱱ ᱜᱮᱭᱟ᱾
ᱦᱩᱸ ᱟᱨ ᱦᱟᱹᱠᱩ ᱩᱛᱩ
ᱦᱟᱹᱠᱩ ᱩᱛᱩ ᱨᱮᱫᱚ ᱟᱭᱢᱟ ᱦᱚᱲ ᱟᱭᱢᱟ ᱨᱚᱠᱚᱢ ᱠᱚ ᱩᱛᱩᱭᱟ, ᱦᱟᱹᱠᱩ ᱩᱛᱩ ᱨᱮᱫᱚ ᱟᱵᱚ ᱫᱚ ᱯᱳᱭᱞᱳ ᱫᱚ ᱦᱟᱹᱠᱩ ᱵᱚᱱ ᱥᱟᱞᱟ ᱠᱚᱣᱟ ᱵᱚᱱ᱾
ᱦᱮᱸ᱾
ᱦᱟᱹᱠᱩ ᱥᱟᱞᱟ ᱵᱟᱫᱽᱨᱮ ᱩᱱᱠᱩ ᱵᱩᱞᱩᱝ ᱟᱨ ᱥᱟᱥᱟᱝ ᱫᱤᱭᱮ ᱵᱚᱱ ᱢᱮᱥᱟ ᱠᱚᱣᱟ᱾
ᱦᱳᱭ᱾
ᱛᱟᱨᱯᱚᱨᱮ ᱥᱩᱱᱩᱢ ᱵᱚᱱ ᱫᱩᱞ ᱠᱮᱫᱟ ᱚᱱᱟ ᱨᱮᱵᱚᱱ ᱵᱷᱟᱹᱡᱤ ᱠᱮᱫ ᱠᱚᱣᱟ᱾
ᱦᱳᱭ᱾
ᱵᱷᱟᱹᱡᱤ ᱠᱟᱛᱮᱫ ᱯᱮᱸᱭᱟᱡᱽ ᱵᱚᱱ ᱮᱢ ᱠᱮᱫ ᱜᱮ, ᱯᱮᱸᱭᱟᱡᱽ ᱜᱮᱫ ᱠᱟᱛᱮᱫ᱾ ᱯᱮᱸᱭᱟᱡ ᱵᱚᱱ ᱜᱮᱫᱟ, ᱟᱫᱚᱢ ᱦᱚᱬ ᱫᱚ ᱟᱫᱟ ᱨᱚᱥ ᱥᱩᱱ ᱠᱚ ᱞᱟᱜᱟᱣᱟ ᱟᱫᱟ ᱨᱥᱩᱱ, ᱟᱵᱟᱨ ᱛᱮᱡᱽ ᱯᱟᱛᱟ ᱦᱚᱸᱠᱚ ᱞᱟᱜᱟᱣ ᱛᱟᱦᱮᱱ ᱜᱮᱭᱟ᱾
ᱦᱳᱭ᱾
ᱛᱮᱡᱽ ᱯᱟᱛᱟ ᱞᱟᱜᱟᱣ ᱠᱟᱛᱮᱫ ᱤᱱᱟᱹ ᱵᱟᱫᱽ ᱨᱮ ᱫᱟᱜ ᱵᱚᱱ ᱮᱢ ᱠᱮᱫ ᱜᱮᱵᱚᱱ᱾
ᱦᱮᱸ᱾
ᱫᱟᱜ ᱮᱢ ᱠᱟᱛᱮ ᱛᱟᱨᱯᱚᱨᱮ ᱫᱚ ᱚᱱᱟ ᱫᱟᱜ ᱦᱮᱰᱮᱡᱚᱜᱼᱟ ᱵᱩᱞᱩᱝ ᱠᱚ, ᱢᱚᱥᱞᱟ ᱯᱟᱹᱛᱤ ᱡᱮᱢᱚᱱ ᱥᱟᱥᱟᱝ, ᱡᱤᱨᱮ, ᱫᱷᱚᱱᱤᱭᱟᱹ ᱚᱱᱟ ᱠᱚ ᱮᱢ ᱵᱟᱲᱟ ᱠᱟᱛᱮᱫ ᱦᱮᱰᱮᱡ ᱠᱟᱛᱮ ᱛᱟᱯᱚᱨ ᱦᱟᱹᱠᱩ ᱵᱚᱱ ᱮᱢ ᱠᱚᱣᱟᱵᱚᱱ ᱚᱱᱟ ᱫᱟᱜ ᱨᱮ, ᱛᱟᱯᱚᱨᱮ ᱦᱮᱰᱮᱡ ᱠᱟᱛᱮ ᱛᱟᱯᱚᱨᱮ ᱵᱚᱱ ᱯᱷᱮᱰ ᱠᱮᱫ ᱠᱚᱜᱮ᱾
ᱦᱩᱸ᱾
ᱛᱟᱦᱚᱞᱮ ᱟᱹᱵᱤᱱ ᱫᱚ ᱪᱮᱫ ᱤᱥᱤᱱ ᱠᱚᱵᱮᱱ ᱵᱟᱲᱟᱭᱟ? ᱱᱚᱝᱠᱟ ᱫᱟᱠᱟ ᱩᱛᱩ ᱢᱚᱫᱽᱫᱷᱮᱨᱮ᱾
ᱫᱟᱠᱟ ᱩᱛᱩ ᱢᱚᱫᱽᱫᱷᱮ ᱨᱮᱫᱚ ᱱᱟᱜ ᱪᱮᱫ ᱞᱤᱧ ᱞᱟᱹᱭᱟ ᱟᱫᱚ᱾ ᱤᱥᱤᱱ ᱵᱟᱥᱟᱝ ᱠᱟᱹᱢᱤ ᱠᱚᱫᱚ ᱱᱟᱦᱥᱜ ᱡᱷᱚᱛᱚ ᱚᱲᱟᱜ ᱨᱮᱜᱮ ᱢᱟ ᱛᱟᱯᱚᱨᱮ ᱢᱟ ᱜᱮ ᱤᱥᱤᱱ ᱜᱮᱭᱟᱭ ᱟᱫᱚ ᱤᱥᱤᱱ ᱠᱚᱫᱚ ᱱᱟᱦᱜ ᱢᱟ ᱴᱷᱮᱱ ᱠᱷᱚᱱᱟᱜ ᱪᱮᱫ ᱫᱚ ᱦᱩᱭᱩ ᱟᱠᱟᱱ ᱜᱮᱭᱟ ᱢᱮᱥ ᱠᱚᱨᱮ ᱛᱟᱦᱮᱸ ᱵᱟᱲᱟ ᱦᱩᱭᱟᱠᱟᱱᱟ ᱱᱤᱡᱮ ᱴᱩᱠᱩ ᱴᱩᱠᱩ ᱤᱥᱤᱱ ᱫᱚ ᱦᱩᱭ ᱟᱠᱟᱱᱟ᱾ ᱩᱸ ᱥᱚᱵᱽᱡᱤ ᱠᱚ ᱢᱟᱱᱮ ᱚᱱᱠᱟ ᱮᱠᱥᱯᱟᱴ ᱵᱟᱝ ᱨᱮᱦᱚᱸ ᱡᱚᱢ ᱤᱥᱤᱱ ᱫᱚ ᱜᱟᱱᱚᱜ ᱜᱮᱭᱟ᱾
ᱦᱩᱸ ᱱᱤᱡᱮ ᱵᱟᱧᱪᱟᱜ ᱞᱟᱹᱜᱤᱫ ᱛᱮ ᱵᱚᱞᱮ ᱡᱟᱦᱟᱸ ᱞᱮᱠᱟ ᱜᱮᱢ ᱤᱥᱤᱱ ᱨᱮᱦᱚᱸ
ᱦᱮᱸ᱾
ᱡᱮᱢᱚᱱ ᱵᱚᱱ ᱡᱚᱢ ᱠᱟᱛᱮᱫ ᱵᱚᱱ ᱵᱟᱧᱪᱟᱣ ᱫᱟᱲᱮᱭᱟᱜ ᱢᱟ᱾
ᱦᱩᱸ᱾ ᱤᱥᱤᱱ ᱫᱚ ᱡᱷᱚᱛᱚᱣᱟᱜ ᱜᱮ ᱤᱥᱤᱱ ᱦᱩᱭᱟ ᱠᱟᱱᱟ, ᱥᱚᱵᱽᱡᱤ ᱠᱚᱦᱚᱸ᱾
ᱛᱟᱦᱞᱮ ᱟᱹᱞᱩ, ᱟᱹᱞᱩ ᱵᱷᱟᱡᱟ᱾
ᱦᱮᱸ᱾
ᱟᱹᱞᱩ ᱵᱷᱟᱡᱟ, ᱯᱚᱴᱚᱞ ᱵᱷᱟᱡᱟ᱾
ᱟᱞᱩ ᱵᱷᱡᱟ, ᱯᱚᱴᱚᱞ ᱵᱷᱟᱡᱟ, ᱠᱩᱸᱫᱽᱩᱨᱤ ᱵᱷᱟᱡᱟ, ᱵᱮᱜᱩᱱ ᱵᱷᱡᱟ, ᱩᱪᱪᱷᱟᱹ ᱵᱷᱡᱟ᱾
ᱛᱟᱦᱞᱮ ᱟᱹᱵᱤᱱ ᱡᱩᱫᱤ ᱟᱹᱞᱩᱚᱵᱮᱱ ᱵᱷᱟᱡᱟᱭ ᱠᱷᱟᱡ ᱛᱟᱦᱚᱞᱮ ᱪᱮᱫᱠᱟᱵᱮᱱ ᱵᱷᱟᱡᱟᱭ ᱜᱮᱭᱟ ᱟᱹᱞᱩ ᱠᱚ
ᱟᱹᱞᱩ ᱟᱹᱨᱩᱵ ᱠᱟᱛᱮᱫ ᱯᱨᱚᱛᱷᱚᱢ ᱩᱸᱻ ᱜᱮᱫ ᱦᱩᱭᱩᱜᱼᱟ᱾ ᱛᱟᱨᱯᱚᱨᱮ ᱦᱮᱞᱳ
ᱦᱮᱸ ᱦᱮᱸ ᱟᱸᱚᱢᱮᱫ ᱠᱟᱱ ᱜᱮᱭᱟᱞᱤᱧ ᱞᱟᱹᱭ ᱵᱤᱱ,
ᱟᱫᱚ ᱜᱮᱫ ᱦᱩᱭ ᱮᱱᱟ ᱯᱤᱥ ᱯᱤᱥ ᱡᱷᱩᱨᱤ ᱡᱷᱩᱨᱤ ᱠᱟᱛᱮ,
ᱦᱮᱸ
ᱛᱟᱨᱯᱚᱨᱮ ᱥᱩᱱᱩᱢ ᱨᱮ ᱵᱷᱟᱡᱟ ᱦᱩᱭᱩᱜᱼᱟ ᱚᱱᱟᱴᱟᱜ᱾ ᱥᱩᱱᱩᱢ ᱨᱮ ᱵᱷᱟᱡᱟ ᱚᱠᱛᱚ ᱩᱱᱟᱹ ᱵᱩᱞᱩᱝ ᱠᱚ ᱮᱢ ᱦᱩᱭᱩᱜᱼᱟ ᱥᱟᱥᱟᱝ ᱠᱚᱦᱚᱸ ᱞᱟᱜᱟᱜ ᱜᱮᱭᱟ᱾
ᱛᱟᱦᱚᱞᱮ ᱱᱚᱝᱠᱟ ᱡᱮᱢᱚᱱ ᱟᱹᱵᱤᱱ ᱫᱚ ᱢᱟᱱᱮ ᱚᱲᱟᱜ ᱨᱮ ᱨᱚᱦᱚᱭ ᱠᱟ ᱠᱟᱛᱮᱜ᱾ ᱢᱟᱱᱮ ᱡᱮᱴᱟ ᱥᱚᱵᱽᱡᱤ ᱠᱚ᱾ ᱢᱮᱱᱟᱜᱼᱟ ᱚᱱᱟ ᱠᱚᱫᱚ ᱚᱲᱟᱜ ᱚᱲᱟᱜ ᱨᱮᱵᱤᱱ ᱨᱚᱦᱚᱭ ᱜᱮᱭᱟ ᱥᱮ ᱵᱚᱞᱮ ᱵᱟᱡᱟᱨ ᱠᱷᱚᱱ ᱠᱤᱨᱤᱧ ᱠᱟᱛᱮ ᱛᱮᱵᱤᱱ ᱟᱹᱜᱩᱭ ᱜᱮᱭᱟ᱾
ᱵᱟᱡᱟᱨ ᱠᱷᱚᱱᱟᱜ ᱜᱮ ᱵᱟᱡᱟᱨ ᱠᱷᱚᱱᱟᱜ ᱜᱮ ᱦᱩᱸ,
ᱟᱞᱮ ᱱᱚᱛᱮ ᱫᱚ ᱟᱞᱮ ᱱᱚᱛᱮ ᱟᱹᱛᱩ ᱫᱤᱥᱚᱢ ᱠᱚᱨᱮ ᱫᱚ ᱟᱭᱢᱟ ᱦᱚᱲᱜᱤ ᱵᱚᱞᱮ ᱵᱟᱲᱜᱮ ᱫᱚᱠᱚ ᱪᱟᱥᱟ ᱠᱚ᱾
ᱦᱩᱸ
ᱵᱟᱲᱜᱤ ᱨᱮ ᱪᱟᱥ ᱡᱮᱢᱚᱱ ᱟᱹᱞᱩ ᱫᱚ ᱥᱟᱱᱟᱢ ᱦᱚᱲ ᱫᱚ ᱵᱟᱠᱚ ᱨᱚᱦᱚᱭ ᱜᱮᱭᱟ᱾ ᱚᱱᱟ ᱫᱚ ᱠᱤᱨᱤᱧ ᱠᱟᱛᱮᱫ ᱜᱮ ᱟᱹᱜᱩ ᱦᱩᱭᱩᱜ ᱜᱮᱭᱟ᱾ ᱡᱮᱢᱚᱱ ᱠᱚᱸᱰ ᱠᱚᱸᱰᱟᱦᱟ ᱛᱟᱯᱚᱨᱮ ᱯᱩᱨᱟᱹᱭ᱾ ᱚᱱᱟ ᱠᱚᱫᱚ ᱟᱞᱮᱫᱚ ᱵᱟᱲᱜᱮ ᱨᱮᱜᱮ ᱨᱚᱦᱚᱭ ᱠᱟᱛᱮᱫ ᱤᱱᱟᱹ ᱠᱚᱜᱮ ᱟᱞᱮ ᱫᱚ ᱚᱲᱟᱜ ᱨᱮᱜᱮᱞᱮ ᱩᱛᱩᱭ ᱮᱫᱟ᱾
ᱟᱪᱪᱷᱟ,
ᱚᱱᱟᱜᱮ ᱩᱛᱩ ᱠᱟᱛᱮᱫ, ᱡᱚᱢ ᱦᱩᱭᱩᱜ ᱜᱮᱭᱟ ᱟᱫᱚ ᱵᱟᱫ ᱵᱟᱠᱤ ᱟᱨᱦᱚᱸ ᱢᱮᱱᱟᱜ ᱠᱟᱫᱟ ᱥᱚᱵᱡᱤ ᱠᱚ ᱚᱱᱟ ᱫᱚ ᱟᱫᱚ ᱠᱤᱨᱤᱧ ᱫᱚ ᱦᱩᱭᱩᱜ ᱜᱮᱭᱟ ᱡᱚᱛᱚ ᱫᱚ ᱵᱟᱢ ᱨᱚᱦᱚᱭ ᱫᱟᱲᱮᱭᱟᱜᱼᱟ ᱥᱮ ᱚᱲᱟᱜ ᱠᱚᱨᱮ ᱫᱚ᱾
ᱟᱯᱮᱫᱚ ᱢᱟᱱᱮ ᱚᱱᱟ ᱠᱚ ᱦᱳᱲᱳ ᱫᱚ ᱥᱚᱵᱽᱡᱤ ᱠᱚᱫᱚ ᱚᱲᱟᱜ ᱨᱮ ᱪᱟᱥ ᱜᱮᱭᱟ ᱯᱮ,
ᱦᱮᱸ ᱚᱲᱟᱜ ᱠᱚᱨᱮ ᱜᱮ ᱪᱟᱥ ᱦᱩᱭᱩᱜ ᱛᱟᱦᱮᱱ ᱜᱮᱭᱟ ᱡᱚᱛᱚ ᱥᱚᱵᱽᱡᱤ ᱫᱚ ᱵᱟᱝ, ᱢᱤᱫᱴᱮᱡ ᱵᱟᱨᱭᱟ ᱪᱟᱥ ᱦᱩᱭᱩᱜ ᱛᱟᱦᱮᱸᱱ ᱜᱮᱭᱟ᱾ ᱡᱚᱛᱚ ᱡᱚᱛ ᱡᱚᱛᱚ ᱪᱟᱥ ᱠᱚᱨᱛᱮ ᱜᱮᱞᱮ ᱫᱚ ᱛᱚ ᱟᱨᱦᱚᱸ ᱟᱹᱰᱤ ᱞᱟᱹᱴᱩ ᱡᱟᱭᱜᱟ ᱫᱚᱨᱠᱟᱲᱟᱜᱼᱟ᱾
ᱦᱚᱭ
ᱟᱫᱚ ᱩᱱᱟᱹᱜ ᱞᱟᱹᱴᱩ ᱛᱤᱱᱟᱹᱜ ᱴᱩᱠᱩ ᱡᱟᱭᱜᱟ ᱢᱮᱱᱟᱜ ᱠᱟᱫᱟ ᱤᱱᱟᱹᱜ ᱴᱩᱠᱩ ᱡᱟᱭᱜᱟ ᱢᱚᱫᱽᱫᱷᱮ ᱨᱮᱜᱮ᱾ ᱪᱟᱥ ᱦᱩᱭᱩᱜ ᱜᱮᱭᱟ᱾ ᱛᱟᱦᱚᱞᱮ ᱟᱯᱮ ᱚᱱᱟ ᱟᱹᱛᱩ ᱫᱤᱥᱚᱢ ᱠᱚᱨᱮ ᱛᱚᱨᱢᱩᱡᱽ ᱛᱚᱨᱢᱩᱡᱽ ᱠᱚ ᱨᱚᱦᱚᱭ ᱦᱩᱭᱩᱜᱼᱟ ᱥᱮ ᱵᱟᱝ ᱦᱩᱭᱩᱜᱼᱟ᱾
ᱛᱚᱨᱢᱩᱡᱽ ᱟᱞᱩ ᱪᱮᱫ ᱦᱚᱸ ᱵᱟᱝ ᱦᱩᱭᱩᱜ ᱜᱮᱭᱟ᱾
ᱚ ᱥᱟᱱᱟᱢ ᱜᱮ ᱠᱤᱨᱤᱧ ᱛᱮ,
ᱦᱮᱸ
ᱟᱞᱮ ᱱᱚᱛᱮ ᱫᱚ ᱛᱚᱨᱢᱩᱡᱽ ᱛᱷᱮᱠᱮ ᱛᱟᱨᱯᱚᱨᱮ ᱟᱹᱞᱩ ᱛᱷᱮᱠᱮ ᱠᱚᱱᱰᱷᱟ, ᱯᱚᱴᱚᱞ, ᱚᱱᱟᱠᱚ ᱥᱟᱱᱟᱢ ᱪᱟᱥ ᱦᱩᱭᱩᱜ ᱠᱟᱱ ᱜᱮᱭᱟ᱾
ᱦᱩᱸ
ᱟᱫᱚ ᱪᱮᱥᱴᱟᱭᱵᱤᱱ᱾ ᱡᱮ ᱡᱟᱛᱮ ᱟᱯᱮ ᱦᱚᱸ ᱵᱚᱞᱮ ᱚᱲᱟᱜ ᱨᱮᱯᱮ ᱨᱚᱦᱚᱭ ᱤᱱᱟᱹ ᱠᱷᱟᱱ ᱫᱚ ᱚᱲᱟᱜ ᱨᱮᱢ ᱨᱚᱦᱚᱭ ᱞᱮᱠᱷᱟᱱ ᱫᱚ ᱥᱮ ᱱᱤᱡᱮ ᱯᱮ ᱡᱚᱛᱱᱚ ᱠᱟᱛᱮᱫ ᱚᱱᱟ ᱫᱚ ᱴᱟᱴᱠᱟᱜᱮᱢ ᱧᱟᱢᱟ᱾
ᱦᱮᱸ᱾
ᱟᱨ ᱡᱮᱴᱟ ᱵᱟᱡᱟᱨ ᱠᱚᱨᱮ ᱠᱚ ᱟᱹᱜᱩᱭᱟᱠᱚ ᱚᱱᱟ ᱫᱚ ᱦᱚᱞᱟᱱᱟᱜ ᱦᱚᱸ ᱦᱩᱭ ᱫᱟᱲᱮᱭᱟᱜᱼᱟ, ᱛᱮᱦᱮᱧᱟᱜ ᱦᱚᱸ ᱦᱩᱭ ᱫᱟᱲᱮᱭᱟᱜᱼᱟ,
ᱟᱨ ᱱᱚᱣᱟ ᱫᱷᱟᱨᱮ ᱫᱚ ᱱᱟᱸᱜ ᱥᱚᱵᱽᱡᱤ ᱪᱟᱥ ᱫᱚ ᱚᱱᱠᱟ ᱫᱚ ᱵᱟᱝ ᱦᱩᱭᱩᱜ ᱜᱮᱭᱟ ᱚᱲᱟᱜ ᱠᱚᱨᱮ ᱫᱚ ᱱᱟᱦᱟᱸᱜ ᱚᱱᱟ ᱡᱟᱦᱟᱸ ᱠᱚᱵᱤᱱ ᱞᱟᱹᱭ ᱠᱮᱫᱟ ᱠᱚᱸᱰᱟ ᱠᱚ ᱦᱚᱛᱚᱫ ᱠᱚ, ᱠᱩᱫᱽᱨᱤ ᱠᱚ, ᱵᱷᱤᱰᱤ ᱠᱚ, ᱪᱟᱥ ᱫᱚ ᱜᱟᱱᱚᱜ ᱜᱮᱭᱟ ᱵᱟᱝ ᱫᱚ ᱵᱟᱝ ᱚᱱᱟ ᱠᱚᱫᱚ, ᱟᱫᱚ ᱱᱟᱜ ᱪᱟᱥ ᱵᱟᱝ ᱪᱟᱥ ᱠᱚᱫᱚ ᱵᱟᱝ ᱦᱩᱭ ᱠᱟᱱᱟ, ᱵᱟᱡᱟᱨ ᱠᱷᱚᱱᱟᱜ ᱜᱮ ᱠᱤᱨᱤᱧ ᱠᱟᱛᱮᱫ ᱡᱚᱢ ᱦᱩᱭᱩᱜ ᱜᱮᱭᱟ᱾
ᱟᱫᱚ ᱱᱤᱡᱮᱨ ᱚᱲᱟᱜ ᱨᱮ ᱪᱟᱥ ᱞᱮᱠᱷᱟᱱ ᱫᱚ ᱵᱷᱟᱜᱮᱜᱼᱟ ᱦᱮᱸᱥᱮ?
ᱦᱮᱸ᱾
ᱤᱱᱟᱹ ᱠᱷᱟᱱ ᱫᱚ ᱟᱢ ᱱᱤᱡᱮ ᱛᱮᱜᱮ ᱚᱸᱰᱮ ᱥᱟᱨ ᱠᱚ ᱪᱟᱯᱟᱱ ᱠᱚᱢ ᱮᱢᱟ ᱱᱤᱡᱮᱨ ᱢᱚᱛᱚᱱᱮᱢ ᱡᱚᱛᱱᱚᱭᱟᱢ᱾
ᱟᱫᱚ ᱚᱱᱟ ᱢᱟ ᱦᱮᱸᱜᱮ ᱚᱱᱟ ᱚᱱᱟ ᱡᱟᱦᱟᱸ ᱠᱟᱛᱷᱟ ᱵᱤᱱ ᱞᱟᱹᱭ ᱠᱮᱫᱟ ᱴᱷᱤᱠ ᱜᱮᱭᱟ᱾ ᱟᱫᱚ ᱠᱤᱪᱷᱩ ᱜᱟᱱ ᱚᱲᱟᱜ ᱠᱚᱨᱮ ᱫᱷᱚᱨᱚ ᱠᱤᱪᱷᱩᱜᱟᱱ ᱚᱲᱟᱜ ᱨᱮᱭᱟᱜ ᱠᱟᱛᱷᱟ ᱵᱟᱢ ᱤᱫᱤ ᱠᱮᱫᱟ ᱟᱞᱮ ᱚᱲᱟᱜ ᱠᱟᱛᱷᱟ ᱜᱮ ᱢᱟᱱᱮ ᱚᱱᱠᱟ ᱢᱟᱱᱮ ᱚᱱᱟ ᱠᱚ ᱪᱟᱥ ᱢᱟᱱᱮ ᱢᱤᱫ ᱦᱚᱲ ᱧᱮᱧᱮᱞ ᱨᱮᱭᱟᱜ ᱦᱚᱲ ᱫᱚᱨᱠᱟᱨᱚᱜ ᱠᱟᱱᱟ, ᱚᱠᱟᱴᱟᱜ ᱥᱮ ᱧᱮᱞ ᱥᱮ ᱡᱟᱦᱟᱸ ᱠᱟᱹᱴᱤᱡ ᱚᱱᱟ ᱠᱚ ᱚᱱᱟ ᱫᱟᱨᱮ ᱠᱚ ᱛᱟᱭᱱᱚᱢ ᱨᱮ ᱠᱤᱪᱷᱩᱜᱟᱱ ᱥᱚᱢᱚᱭ ᱮᱢ ᱦᱩᱭᱩᱜᱼᱟ, ᱥᱚᱢᱚᱭ ᱨᱮ ᱫᱟᱜ ᱮᱢ ᱦᱩᱭᱩᱜᱼᱟ ᱥᱮ ᱦᱟᱱᱟ ᱥᱟᱨ ᱠᱚ ᱮᱢ ᱦᱩᱭᱩᱜᱼᱟ ᱚᱝᱠᱟᱱᱟᱜ ᱦᱚᱲ ᱵᱟᱝᱠᱚ ᱛᱟᱦᱮᱸᱱ ᱠᱟᱱ ᱛᱤᱨ ᱚᱠᱚᱭ ᱫᱚ ᱚᱱᱠᱟ ᱪᱟᱥ ᱠᱚᱫᱚ ᱵᱟᱝ ᱦᱩᱭᱩᱜ ᱠᱟᱱᱟ, ᱡᱟᱦᱟᱸ ᱦᱩᱭᱩᱜᱼᱟ ᱵᱟᱡᱟᱨ ᱚᱸᱰᱮ ᱠᱷᱚᱱᱟᱜ ᱜᱮ᱾
ᱟᱪᱪᱷᱟ ᱦᱮᱸ ᱵᱚᱞᱮ ᱚᱱᱟ ᱪᱮᱛᱟᱱ ᱨᱮ ᱦᱚᱲ ᱦᱚᱸ ᱢᱤᱫ ᱦᱚᱲ ᱫᱚᱨᱠᱟᱨ ᱠᱟᱱᱟ᱾ ᱡᱚᱛᱚ ᱚᱱᱟ ᱧᱮᱞ ᱞᱟᱭ ᱚᱱᱟ ᱡᱮ ᱴᱟᱢ ᱨᱚᱦᱚᱭᱟ ᱚᱱᱟ ᱦᱚᱸ ᱡᱚᱛᱱᱚ ᱦᱩᱭᱩᱜᱼᱟ᱾ ᱛᱚᱵᱮ ᱟᱹᱱᱮᱡ ᱜᱮᱥᱮ ᱡᱮᱴᱟᱢ ᱨᱚᱦᱚᱭ ᱠᱟᱫᱟ ᱚᱱᱟ ᱨᱮᱭᱟᱜ ᱯᱷᱚᱞ ᱫᱚ ᱦᱩᱭᱩᱜᱼᱟ᱾
ᱦᱳᱭ᱾
ᱛᱟᱦᱞᱮ ᱟᱹᱵᱤᱱ ᱡᱩᱫᱤ ᱚᱲᱟᱜ ᱨᱮᱵᱤᱱ ᱨᱚᱦᱚᱭ ᱠᱷᱟᱡ ᱥᱚᱵᱽᱡᱤ ᱠᱩ, ᱡᱟᱹᱥᱛᱤ ᱠᱟᱭᱛᱮ ᱵᱚᱞᱮ ᱪᱮᱫ ᱵᱤᱱ ᱨᱚᱦᱚᱭ ᱞᱮᱠᱷᱟᱡ ᱟᱹᱵᱤᱱ ᱵᱚᱞᱮ ᱟᱨᱦᱚ ᱢᱚᱡ ᱵᱮᱱ ᱵᱩᱡᱷᱟᱹᱣᱟ ᱡᱮ ᱱᱚᱣᱟ ᱞᱤᱧ ᱨᱚᱦᱚᱭ ᱞᱮᱠᱷᱟᱡ ᱟᱨᱦᱚᱸ ᱟᱹᱰᱤ ᱡᱟᱹᱥᱛᱤ ᱦᱩᱭᱩᱜ ᱛᱤᱧᱟ ᱥᱮᱧ ᱟᱹᱠᱷᱨᱤᱧ ᱫᱟᱲᱤᱭᱟᱜᱟᱹᱧ᱾